ᱦᱮᱞᱳ
ᱦᱮᱞᱳ ᱦᱟᱞᱳ
ᱵᱟᱝ ᱟᱡᱚᱢᱚᱜ ᱠᱟᱱᱟ
ᱦᱩᱸ ᱟᱡᱚᱢᱚᱜ-ᱟ ᱵᱤᱱ?
ᱦᱳᱭ
ᱞᱟᱹᱭ ᱫᱟᱞᱤᱧ ᱟᱹᱞᱤᱧᱟᱜ ᱨᱚᱲ ᱵᱤᱱ ᱟᱸᱡᱚᱢᱮᱜ-ᱟ?
ᱦᱚᱭ ᱡᱚᱢᱚᱜ ᱠᱟᱱᱟ ᱾
ᱢᱮᱱᱵᱤᱱ ᱪᱮᱫ ᱞᱮᱠᱟ ᱪᱮᱫ ᱞᱮᱠᱟ ᱢᱮᱱᱟᱜ ᱵᱤᱱᱟ ᱛᱚᱵᱮ?
ᱦᱮᱸ ᱱᱟᱯᱟᱭ ᱜᱮ ᱟᱵᱤᱱ ᱜᱮ, ᱪᱮᱫ ᱞᱮᱠᱟ ᱢᱮᱱᱟᱜ ᱵᱤᱱᱟ?
ᱟᱹᱞᱤᱧ ᱦᱚᱸ ᱦᱚᱸᱜ-ᱚᱭ ᱱᱟᱯᱟᱭ ᱜᱮ ᱥᱤᱛᱩᱝ ᱜᱨᱚᱢ ᱨᱮᱫᱚ ᱪᱮᱫᱠᱟᱵᱤᱱ ᱛᱟᱦᱮᱱᱟ ᱵᱩᱡᱷᱟᱹᱣᱮᱫ ᱜᱮᱭᱟᱵᱤᱱ ᱛᱚ ᱾
ᱟᱹᱰᱤ ᱡᱳᱨ ᱥᱤᱛᱩᱝ ᱠᱟᱱᱟ ᱾ ᱥᱤᱛᱩᱝ ᱥᱟᱶᱛᱮ ᱜᱚᱨᱚᱢ ᱱᱚᱝᱠᱟᱭ ᱮᱢᱟᱜ ᱠᱟᱱᱟ
ᱦᱮᱸ
ᱟᱹ ᱛᱟᱦᱞᱮ ᱡᱚᱢ ᱵᱟᱲᱟ ᱦᱩᱭᱱᱟ?
ᱫᱟᱜ ᱦᱚᱸ ᱵᱟᱭ ᱫᱟᱜ-ᱟ ᱫᱟᱠᱟ ᱠᱚ ᱟᱹᱣᱨᱤ ᱡᱚᱢ ᱵᱟᱲᱟᱭ ᱦᱩᱭᱩᱜ-ᱟ᱾ ᱡᱚᱢ ᱵᱟᱲᱟ ᱦᱩᱭᱩᱜ-ᱟ ᱟᱨ ᱢᱤᱫ ᱜᱷᱟᱹᱲᱤᱡ ᱯᱚᱨᱮ ᱵᱟᱨᱚᱴᱟ ᱮᱠᱴᱟ ᱫᱤᱜᱮ᱾
ᱯᱟᱭᱨᱟ ᱵᱟᱲᱟ ᱦᱩᱭ ᱱᱟ?
ᱟᱹᱣᱨᱤ ᱟᱹᱣᱨᱤ ᱯᱟᱛᱟ ᱵᱟᱲᱟ ᱟᱨ ᱮᱠᱷᱚᱱᱳ ᱟᱹᱣᱨᱤ ᱦᱩᱭᱩᱜ-ᱟ᱾
ᱚ
ᱱᱮᱸᱫ ᱛᱦᱟᱞᱮ ᱟᱵᱤᱱᱟᱜ ᱫᱤᱥᱚᱢ ᱫᱚ ᱜᱚᱝᱠᱮ ᱚᱠᱟ ᱥᱮᱫ?
ᱟᱹᱞᱤᱧᱟᱜ ᱫᱤᱥᱚᱢ ᱫᱚ ᱦᱟᱸᱜ ᱡᱷᱟᱨᱠᱷᱚᱸᱰ᱾
ᱟᱹᱵᱤᱱᱟᱜ ᱫᱚ ᱡᱷᱟᱲᱠᱷᱚᱸᱰ ᱚ ᱟᱪᱪᱷᱟ, ᱟᱹᱞᱤᱧ ᱫᱚ ᱵᱮᱝᱜᱚᱞ ᱳᱭᱮᱥᱴ ᱵᱮᱝᱜᱚᱞ ᱢᱤᱫᱽᱱᱤᱯᱩᱨ᱾
ᱳᱭᱮᱥᱴ ᱵᱮᱝᱜᱚᱞ ᱢᱤᱫᱽᱱᱤᱯᱩᱨ, ᱟᱹᱵᱤᱱ ᱢᱟ ᱡᱟᱦᱟᱸ ᱞᱩᱜᱩᱵᱩᱨᱩ ᱜᱷᱟᱱᱴᱟ ᱵᱟᱲᱮ ᱵᱮᱱ ᱟᱡᱚᱢ ᱠᱟᱫᱟ᱾
ᱦᱮᱸ ᱟᱸᱡᱚᱢ ᱠᱟᱜ ᱜᱮᱭᱟᱞᱤᱧ᱾
ᱦᱚᱭᱛᱚ ᱚᱸᱰᱮ ᱚᱱᱛᱮ ᱠᱷᱚᱱ ᱜᱮ,
ᱚᱱᱛᱮ ᱠᱷᱚᱱᱟᱜ ᱜᱮ ᱵᱟᱝ᱾
ᱦᱚᱭ
ᱟᱪᱪᱷᱟ ᱟᱪᱪᱷᱟ ᱚᱱᱟ ᱫᱚ ᱥᱩᱨ ᱥᱩᱯᱩᱨ ᱜᱮᱭᱟ ᱵᱤᱱ ᱥᱮ ᱟᱹᱵᱤᱱ ᱫᱚ?
ᱜᱳ ᱦᱳᱭ ᱥᱩᱨ ᱥᱩᱯᱩᱨ ᱜᱮ ᱦᱟᱸᱜ, ᱚᱱᱟ ᱞᱩᱜᱩᱵᱩᱨᱩ ᱥᱩᱨ ᱥᱩᱯᱩᱨ ᱨᱮᱜᱮ ᱦᱟᱸᱜ᱾
ᱟᱪᱪᱷᱟ
ᱟᱨ ᱛᱚᱵᱮ ᱠᱟᱹᱢᱤ ᱠᱚ ᱪᱮᱜ ᱠᱚ ᱦᱩᱭᱩᱜ ᱠᱟᱱᱟ᱾
ᱠᱟᱹᱢᱤ ᱠᱚᱫᱚ ᱱᱤᱭᱟᱹ ᱜᱷᱟᱹᱲᱤ ᱫᱚ ᱚᱲᱟᱜ ᱠᱚᱨᱮ ᱜᱮ, ᱠᱟᱹᱢᱤ ᱠᱚ ᱚᱱᱟ ᱥᱚᱢᱚᱭ ᱪᱟᱥ ᱠᱚ ᱠᱟᱹᱴᱤᱡ ᱦᱩᱭ ᱞᱮᱱᱟ, ᱦᱩᱲᱩ ᱠᱚ ᱨᱚᱦᱚᱭ ᱦᱩᱭ ᱞᱮᱱᱟ᱾
ᱦᱩᱸ
ᱚᱱᱟ ᱠᱚᱜᱮ ᱟᱫᱚ ᱤᱨ ᱥᱟᱢᱴᱟᱣ ᱠᱟᱛᱮᱜ ᱜᱮ ᱚᱲᱟᱜ ᱠᱚᱨᱮᱜᱮ ᱱᱤᱭᱟᱹ ᱜᱷᱟᱹᱲᱤᱡ ᱫᱚ ᱢᱮᱱᱟᱜ ᱠᱟᱫ ᱞᱮᱭᱟ᱾
ᱚ ᱟᱯᱮ ᱫᱚ ᱦᱩᱲᱩ ᱵᱟᱨ ᱡᱮᱠᱟ ᱯᱮ ᱪᱟᱥᱟ ᱛᱚ?
ᱦᱩᱸ ᱟᱞᱮ ᱥᱮᱜ ᱢᱟ ᱟᱞᱮ ᱥᱮᱜ ᱢᱟ ᱦᱩᱲᱩ ᱪᱟᱥ ᱫᱚ ᱵᱷᱟᱜᱤ ᱜᱮ ᱦᱩᱭᱩᱜ-ᱟ᱾
ᱥᱩᱫᱩ ᱦᱳᱲᱳ ᱜᱮᱠᱚ ᱵᱮᱥᱤ ᱠᱚ ᱪᱟᱥ-ᱟ᱾ ᱟᱯᱮ ᱫᱚ ᱡᱟ ᱵᱚᱨᱥᱟ ᱨᱮᱜᱮ ᱥᱮ?
ᱦᱚᱸ ᱚᱱᱟ ᱵᱚᱨᱥᱟ ᱨᱮᱜᱮ᱾
ᱟᱪᱪᱷᱟ
ᱵᱟᱝᱠᱷᱟᱱ ᱱᱚᱣᱟ ᱱᱤᱨᱚᱱ ᱦᱩᱲ ᱫᱚ ᱦᱟᱸᱜ ᱵᱟᱝᱞᱮ ᱪᱟᱥ ᱜᱮᱭᱟ ᱟᱞᱮᱥᱮᱫ ᱫᱚ᱾
ᱚᱸ ᱟᱹᱞᱤᱧ ᱥᱮᱫᱢᱟ ᱵᱟᱨ ᱫᱷᱟᱣ ᱠᱚ ᱪᱟᱥᱟ, ᱚᱱᱟ ᱚᱱᱟ ᱵᱚᱨᱥᱟ ᱨᱮ ᱟᱨᱚ ᱱᱤᱨᱚᱱ ᱦᱩᱲᱩ᱾
ᱚ
ᱵᱟᱨ ᱫᱷᱟᱣ ᱠᱚ ᱪᱟᱥ ᱜᱮᱭᱟ᱾
ᱚᱱᱟ ᱮᱢ ᱮᱢᱱᱤ ᱥᱚᱵᱽᱡᱤ ᱠᱚᱫᱚ ᱦᱟᱸᱜ ᱵᱟᱝᱯᱮ ᱪᱟᱥᱟ ᱚᱱᱛᱮ ᱚᱱᱠᱟ?
ᱵᱟᱝ ᱥᱚᱵᱽᱡᱤ ᱠᱚᱫᱚ ᱟᱞᱮ ᱥᱮᱫ ᱫᱚ ᱵᱟᱝ, ᱟᱞᱮ ᱥᱮᱫ ᱠᱷᱚᱱᱟᱜ ᱚᱱᱟ ᱵᱟᱸᱠᱩᱲᱟ ᱵᱤᱱ ᱟᱸᱡᱚᱢ ᱠᱟᱜ ᱜᱮ ᱵᱟᱸᱠᱩᱲᱟ ᱰᱤᱥᱴᱤᱠ᱾ ᱚᱱᱛᱮ ᱫᱚ ᱦᱟᱸᱜ ᱠᱷᱟᱱ ᱥᱚᱵᱽᱡᱤ ᱪᱟᱥ ᱫᱚ ᱵᱮᱥ ᱜᱮᱠᱚ ᱪᱟᱥᱟ ᱚᱱᱛᱮ ᱫᱚ᱾
ᱚ ᱦᱳᱭᱛᱚ ᱱᱚᱛᱮ ᱦᱚᱸ ᱥᱚᱵᱽᱡᱤ ᱠᱚ ᱦᱟᱸᱜ ᱞᱮ ᱪᱟᱥ ᱜᱮᱭᱟ ᱱᱚᱛᱮ ᱦᱚᱸ᱾
ᱚ ᱟᱪᱪᱷᱟ
ᱚᱦ ᱚ ᱟᱨ ᱛᱟᱦᱚᱞᱮ ᱦᱩᱲᱩ ᱠᱚ ᱛᱚᱞᱟ ᱛᱟᱦᱚᱞᱮ
ᱟᱹᱣᱨᱤ ᱛᱚᱞᱟ ᱵᱟᱲᱟ ᱦᱩᱭᱩᱜᱼᱟ ᱮᱠᱷᱚᱱᱳ ᱫᱟᱜ ᱜᱮ ᱵᱟᱝ ᱮ ᱫᱟᱜ ᱮᱫᱟ᱾ ᱥᱮᱨᱢᱟ ᱡᱟᱹᱲᱤ ᱵᱟᱝᱠᱷᱟᱱ ᱫᱚ ᱪᱮᱫᱠᱟ ᱵᱤᱱ ᱨᱚᱦᱚᱭᱟ ᱯᱩᱨᱟᱹ ᱥᱤᱛ ᱛᱩᱝ ᱫᱷᱩᱲᱤ ᱚᱴᱟᱝᱚᱜ ᱠᱟᱱ ᱫᱚ ᱵᱟᱹᱫᱽ ᱠᱷᱮᱛ ᱠᱚᱨᱮ ᱢᱟ᱾
ᱦᱩᱸ ᱦᱩᱸ ᱚᱱᱟ ᱢᱟ
ᱢᱤᱫ ᱫᱮᱠᱷᱟ ᱜᱟᱱᱮ ᱢᱤᱫ ᱫᱮᱠᱷᱟ ᱜᱟᱱᱮ ᱫᱟᱜ ᱞᱮᱠᱷᱟᱱ ᱛᱚᱵᱮ ᱠᱟᱹᱴᱤᱡ ᱵᱮᱱ ᱜᱤᱲᱤᱭᱟ᱾ ᱟᱫᱚ ᱥᱩᱫᱩ ᱢᱟᱱᱮ ᱵᱟᱹᱫᱽ ᱠᱷᱮᱛ ᱠᱚᱦᱚᱸ ᱥᱤ ᱦᱚᱸ ᱵᱟᱝ ᱜᱟᱱᱚᱜ ᱠᱟᱱᱟ᱾ ᱱᱟᱦᱮᱞ ᱵᱟᱝ ᱞᱟᱜᱟᱜ ᱠᱟᱱᱟ ᱞᱳᱴᱟᱨ ᱠᱚ ᱪᱮᱫ ᱛᱮᱵᱤᱱ ᱥᱤᱭᱟ᱾ ᱠᱟᱹᱴᱤᱡ ᱫᱟᱜ ᱞᱮᱠᱷᱟᱱ ᱢᱤᱫ ᱵᱟᱨ ᱫᱷᱟᱣ ᱜᱟᱱ ᱛᱟᱦᱚᱞᱮ ᱠᱟᱹᱴᱤᱡ ᱦᱮᱸ ᱨᱚᱦᱚᱲ ᱠᱷᱟᱹᱛᱤᱨ ᱜᱮᱛᱚ ᱱᱚᱝᱠᱟ ᱯᱨᱚᱵᱞᱮᱢ ᱦᱩᱭᱩᱜ ᱠᱟᱱᱟ ᱾ ᱛᱚᱞᱟ ᱠᱚ ᱡᱮ ᱛᱸᱤᱥ ᱜᱤᱰᱤ ᱦᱩᱭᱩᱜᱼᱟ? ᱦᱚᱜᱼᱚᱭ ᱢᱟ ᱛᱮᱦᱮᱧ ᱦᱚᱭ ᱨᱤᱢᱤᱞ ᱨᱤᱢᱤᱞ ᱟᱠᱟᱫ ᱾ ᱟᱨ ᱢᱮᱱᱠᱷᱟᱱ ᱨᱤᱢᱤᱞ ᱠᱟᱛᱮᱫ ᱦᱚᱸ ᱥᱮᱨᱢᱟ ᱡᱟᱹᱲᱤ ᱠᱚᱜᱮ ᱵᱟᱝ ᱦᱤᱡᱩᱜ ᱠᱟᱱᱟ ᱾
ᱱᱚᱛᱮ ᱦᱚᱸ ᱦᱚᱞᱟ ᱠᱷᱚᱱᱮ ᱨᱤᱢᱤᱞ ᱟᱠᱟᱫᱟ ᱾ ᱟᱹᱰᱤ, ᱟᱨ ᱱᱚᱝᱠᱟ ᱨᱤᱢᱤᱞ ᱛᱮ ᱥᱮ ᱥᱤᱛᱩᱝ ᱢᱮ ᱱᱚᱝᱠᱟ ᱥᱤᱛᱩᱝ ᱵᱩᱡᱷᱟᱹᱜ ᱠᱟᱱᱟ ᱜᱚᱨᱚᱢ ᱦᱚᱸ ᱵᱩᱡᱷᱟᱹᱜ ᱠᱟᱱᱟ ᱨᱤᱢᱤᱞ ᱥᱤᱛᱩᱝ ᱮᱢ ᱠᱟᱫᱟᱭ ᱛᱚ ᱾
ᱦᱮᱸ ᱦᱮᱸ ᱾
ᱟᱨ ᱫᱟᱜ ᱢᱟ ᱵᱟᱭ ᱡᱟᱹᱲᱤᱭᱟᱜ ᱠᱟᱱᱟ ᱾
ᱟᱪᱪᱷᱟ, ᱚᱱᱠᱟᱱᱟᱜ ᱜᱮᱛᱚ ᱟᱹᱧ ᱟᱹᱞᱤᱧ‌ ᱥᱮᱫ ᱦᱚᱸ ᱚᱱᱠᱟ ᱜᱮ ᱾ ᱨᱤᱢᱤᱞ ᱦᱤᱡᱩᱜ ᱠᱟᱱᱟ ᱢᱮᱱᱠᱷᱟᱱ ᱥᱮᱨᱢᱟ ᱡᱟᱹᱲᱤ ᱫᱚ ᱵᱟᱝᱟ ᱾
ᱟᱹᱰᱤ ᱠᱚᱥᱴᱚ ᱵᱩᱡᱷᱟᱹᱜ ᱠᱟᱱᱟ ᱥᱮᱨᱢᱟ ᱡᱟᱹᱲᱤ ᱠᱚ ᱵᱟᱝ ᱛᱮ ᱡᱟᱦᱟᱸ ᱥᱮᱫ ᱫᱟᱜ ᱠᱚ ᱵᱟᱹᱱᱩᱜᱼᱟ ᱚᱱᱛᱮ ᱢᱟ ᱦᱟᱸᱜ ᱫᱟᱜ ᱠᱚ ᱨᱮᱭᱟᱜ ᱦᱚᱸ ᱟᱹᱰᱤ ᱚᱵᱷᱟᱵ ᱦᱩᱭᱩᱜᱼᱟ, ᱦᱩᱭᱩᱜ ᱠᱟᱱ ᱛᱟᱠᱚᱣᱟ ᱦᱩᱱᱟᱹᱝ ᱾
ᱦᱩᱸ ᱦᱩᱸ ᱾
ᱛᱟᱦᱚᱞᱮ ᱟᱹᱞᱤᱧ ᱱᱚᱛᱮ ᱠᱳᱞᱠᱟᱛᱟ ᱥᱮᱫ ᱵᱮᱱ ᱦᱮᱡ ᱵᱟᱲᱟ ᱟᱠᱟᱱᱟ ᱥᱮ ᱟᱹᱵᱤᱱ? ᱦᱟᱣᱲᱟ, ᱠᱳᱞᱠᱟᱛᱟ ᱾
ᱠᱳᱞᱠᱟᱛᱟ ᱠᱚᱨᱮ ᱦᱟᱸᱜ ᱵᱟᱝ ᱵᱟᱝ ᱪᱟᱞᱟᱣ ᱦᱩᱭ ᱠᱟᱱᱟ ᱚᱱᱛᱮ ᱫᱚ ᱦᱟᱸᱜ ᱠᱳᱞᱠᱟᱛᱟ ᱥᱮᱫ ᱾
ᱵᱟᱹᱵᱤᱱ ᱦᱮᱡ ᱵᱟᱲᱟ ᱠᱟᱱᱟ ᱾
ᱦᱳᱭ ᱚᱱᱛᱮ ᱫᱚ ᱦᱟᱜ ᱵᱟᱝ ᱪᱟᱞᱟᱣ ᱦᱩᱭ ᱠᱟᱱᱟ ᱾ ᱟᱥᱟᱱᱥᱳᱞ ᱫᱷᱟᱨᱤᱡ ᱪᱟᱞᱟᱣ ᱵᱟᱲᱟ ᱦᱩᱭ ᱟᱠᱟᱱᱟ ᱾
ᱟᱥᱟᱱᱥᱳᱞ ᱫᱟᱷᱟᱨᱤᱡ᱾
ᱷᱳᱭ ᱟᱥᱟᱱᱥᱞᱟᱨᱮ ᱪᱟᱞᱟᱣ ᱦᱩᱭ ᱟᱠᱟᱱᱟ ᱚᱱᱛᱮ ᱫᱚ ᱦᱟᱜ ᱵᱟ ᱪᱞᱟᱣ ᱦᱩᱭ ᱟᱠᱟᱱᱟ
ᱟᱪᱪᱷᱟ ᱟᱪᱪᱷᱟ᱾
ᱦᱸ ᱟᱫᱚ ᱱᱚᱛᱮ ᱵᱮᱱ ᱦᱮᱡ ᱵᱟᱲᱟ ᱟᱠᱟᱱᱟ ᱪᱮ ᱡᱷᱟᱲᱠᱷᱱ ᱛᱮ᱾
ᱡᱷᱟᱲᱠᱷᱚᱱᱰ ᱥᱮᱫ ᱫᱚ ᱵᱟᱝᱞᱤᱧ ᱥᱮᱱ ᱵᱟᱲᱟ ᱠᱟᱱᱟ ᱩᱲᱤᱥᱥᱟ ᱥᱮᱫ ᱞᱤᱧ ᱥᱮᱱ ᱟᱠᱟᱱᱟ ᱡᱷᱟᱲᱠᱷᱚᱱᱰ ᱥᱮᱫ ᱫᱚ ᱟᱹᱵᱤᱱ ᱚᱱᱟ ᱵᱟᱰᱟᱨ ᱨᱮ ᱫᱚ ᱵᱟᱝ ᱾ ᱯᱟᱨᱚᱢ ᱦᱩᱭ ᱠᱟᱱᱟ ᱩᱲᱤᱥᱥᱟ ᱵᱚᱰᱟᱨ ᱫᱚ, ᱵᱟᱥ ᱩᱲᱤᱥᱥᱟ ᱫᱷᱟᱹᱨᱤᱡ ᱫᱚ ᱥᱮᱱ ᱵᱟᱲᱟ ᱦᱳᱭ ᱠᱟᱱ ᱜᱮᱭᱟ ᱾
ᱟᱫᱟ ᱞᱮ ᱪᱷᱟᱠᱷᱚᱱ ᱛᱮ ᱚᱜᱮᱢ ᱵᱚᱞᱚ ᱠᱟᱱᱟ ᱾
ᱩᱢ ᱵᱟ, ᱵᱟᱝᱟ ᱟᱹᱵᱤᱱ ᱡᱚᱠᱷᱚᱱ ᱠᱟᱹᱢᱤ ᱠᱮᱫ ᱞᱤᱧ ᱚᱱᱟ ᱛᱟᱹᱢᱤᱞᱱᱟᱹᱲᱩ ᱨᱮ ᱡᱚᱠᱷᱚᱱ ᱞᱤᱧᱼᱼ ᱠᱟᱹᱢᱤ ᱞᱤᱧ ᱥᱮᱱ ᱞᱮᱱᱟ ᱟᱹᱵᱤᱱ ᱚᱱᱟ ᱡᱷᱟᱲᱠᱷᱚᱸᱰ ᱨᱮᱱ ᱟᱹᱰᱤ ᱜᱚᱴᱟᱝ ᱡᱚᱴ ᱜᱴᱟᱜ ᱜᱮᱠᱚ ᱛᱟᱦᱮᱸ ᱠᱟᱱᱟ ᱦᱮᱸ ᱥᱮ ᱟᱫᱚ ᱩᱱᱠᱩ ᱠᱚ ᱢᱮᱱ ᱵᱟᱲᱟ᱾ ᱛᱮᱞᱤᱧ ᱜᱮᱭᱟ ᱩᱱ ᱥᱚᱢᱚᱭ ᱡᱮ ᱪᱚᱞᱚ ᱛᱟᱞᱦᱮ ᱟᱞᱮ ᱫᱤᱥᱚᱢ ᱥᱮᱫ ᱠᱟᱹᱴᱤᱡ ᱧᱮᱞ ᱟᱹᱜᱩᱭ ᱢᱮ ᱾ ᱴᱤᱠᱟᱹᱱ ᱜᱮᱭᱟ ᱪᱟᱞᱟᱣ ᱦᱳᱭᱳᱜ ᱜᱮᱭᱟ ᱟᱫᱚ ᱚᱱᱠᱟ ᱚᱱᱠᱟᱛᱮ ᱥᱮᱱᱚᱜ ᱦᱚᱸ ᱵᱟᱝ ᱦᱳᱭ ᱠᱟᱱᱟ ᱟᱫᱚ ᱱᱮᱛᱟᱨ ᱢᱟ ᱩᱱᱠᱩ ᱯᱷᱳᱱ ᱦᱚᱸᱝ ᱠᱩ ᱡᱚᱴᱟ ᱠᱚ ᱵᱟᱠᱚ ᱯᱷᱳᱱ ᱵᱟᱲᱟᱭᱫᱟ ᱢᱟᱲᱟᱝ ᱠᱚᱫᱚ ᱠᱚ ᱨᱚᱯᱚᱲ ᱵᱟᱲᱟ ᱠᱚᱜ ᱜᱮᱭᱟ ᱾ ᱯᱷᱳᱱ ᱠᱚᱛᱮ ᱟᱫᱚ ᱱᱮᱛᱟᱨ ᱫᱚ ᱯᱷᱳᱱ ᱦᱚᱸ ᱵᱟᱠᱚ ᱯᱷᱳᱱ ᱵᱟᱲᱟᱭᱫᱟ ᱱᱟᱢᱵᱟᱨ ᱠᱚᱦᱚᱸ ᱵᱟᱹᱱᱩᱜ ᱾ ᱛᱚ ᱚᱲᱟᱜ ᱠᱚᱨᱮ ᱫᱚ ᱡᱚᱛᱚᱜᱮ ᱱᱟᱯᱟᱭ ᱵᱟᱲᱟᱜᱮ ᱢᱮᱱᱟᱜ ᱠᱚᱣᱟ ᱥᱮ?
ᱚᱸ ᱦᱳᱭ ᱚᱲᱟᱜ ᱠᱚᱨᱮ
ᱩᱦᱩᱸ ᱱᱟᱯᱟᱭ ᱜᱮ ᱢᱮᱱᱟᱜ ᱠᱚᱣᱟ
ᱦᱩᱸ ᱱᱟᱯᱟᱭ ᱛᱟᱸᱦᱮ ᱞᱮᱱ ᱠᱷᱟᱱ ᱫᱚ ᱱᱟᱯᱟᱭᱚᱜᱼᱟ ᱾ ᱱᱟᱶᱛᱟ ᱯᱟᱭᱨᱟ ᱠᱚᱫᱚ ᱦᱳᱭ ᱵᱟᱲᱟᱭ ᱮᱱᱟ ᱥᱮ᱾ ᱦᱮᱞᱳ, ᱦᱮᱞᱳ,